ᱦᱮᱸ ᱨᱚᱲ ᱵᱤᱱ᱾
ᱟ
ᱦᱳᱭ ᱨᱚᱲ ᱟᱸᱡᱚᱢᱼᱚᱜ ᱠᱟᱱᱟ ᱛᱚ᱾
ᱦᱮᱸ ᱱᱤᱛᱚᱜ ᱟᱸᱡᱚᱢᱼᱚᱜ ᱠᱟᱱᱟ ᱮᱱᱟᱱ ᱫᱚ ᱵᱟᱝ ᱟᱸᱡᱚᱢᱼᱚᱜ ᱠᱟᱱ ᱛᱟᱦᱮᱸᱱᱟ ᱦᱮᱸ ᱟᱸᱡᱚᱢᱼᱚᱜ ᱠᱟᱱᱟ ᱱᱤᱛᱚᱜ ᱫᱚ᱾
ᱚ ᱱᱟᱯᱟᱭ ᱜᱮᱭᱟ ᱵᱮᱱ ᱛᱟᱦᱚᱞᱮ,
ᱦᱮᱸ ᱱᱟᱯᱟᱭ ᱜᱮ ᱟᱹᱵᱤᱱ ᱜᱮ ᱚᱠᱟ ᱞᱮᱠᱟ ᱢᱮᱱᱟᱜ ᱵᱤᱱᱟ᱾ ᱟᱹᱵᱤᱱ ᱫᱚ ᱚᱠᱟᱞ ᱞᱮᱠᱟ ᱢᱮᱱᱟᱜ ᱵᱤᱱᱟ᱾
ᱱᱟᱯᱟᱭ ᱜᱮ᱾
ᱚ ᱚᱲᱟᱜ ᱠᱚᱨᱮ ᱚᱠᱟ ᱞᱮᱠᱟ ᱢᱮᱱᱟᱜ ᱠᱚᱣᱟ᱾
ᱱᱟᱯᱟᱭ ᱜᱮ ᱱᱟᱯᱟᱭ ᱜᱮ ᱟᱹᱞᱤᱧ ᱦᱚᱸ, ᱚᱲᱟᱜ ᱠᱚᱨᱮ ᱦᱚᱸ ᱡᱚᱛᱚ ᱜᱮ ᱱᱟᱯᱟᱭ ᱜᱮ ᱦᱮᱸᱱᱟᱜ ᱞᱮᱭᱟ᱾
ᱚ ᱛᱟᱦᱞᱮ ᱪᱮᱫ ᱠᱚᱯᱮ ᱱᱤᱭᱟᱹ, ᱪᱮᱫ ᱠᱚᱯᱮ ᱪᱤᱠᱟᱹ ᱵᱟᱲᱟᱭᱮᱜᱼᱟ᱾
ᱚ ᱱᱤᱭᱟᱹ ᱜᱷᱟᱹᱲᱤ ᱫᱚ ᱚᱲᱟᱜ ᱨᱮᱜᱮ ᱦᱮᱸᱱᱟᱜ ᱞᱮᱭᱟ ᱪᱮᱫ ᱦᱚᱸ ᱵᱟᱞᱮ ᱪᱤᱠᱟᱹᱭᱮᱜᱼᱟ ᱠᱟᱹᱢᱤ ᱠᱚᱫᱚ᱾
ᱦᱩᱲᱩ, ᱟᱞᱮ ᱠᱚ ᱱᱟᱯᱟᱭ ᱵᱟᱲᱟ ᱜᱮ ᱱᱤᱭᱟᱹ ᱜᱟ. ᱲᱤᱡ ᱫᱚ ᱚᱲᱟᱜ ᱨᱮᱜᱮ ᱟᱨ ᱪᱮᱫ?
ᱚ,
ᱥᱮᱨᱚᱠᱚᱢ ᱠᱟᱹᱢᱤ ᱫᱚ ᱵᱟᱱᱩᱜᱼᱟ ᱱᱤᱛᱚᱜ ᱫᱚ᱾
ᱚ ᱦᱚᱸ,
ᱦᱚ ᱱᱮᱛᱟ ᱫᱚ ᱪᱟᱥ, ᱠᱟᱹᱢᱤ ᱠᱚᱫᱚ ᱱᱤᱛᱚᱜ ᱪᱮᱫ ᱦᱚᱸ ᱵᱟᱞᱮ ᱪᱤᱠᱟᱹᱭᱮᱜᱼᱟ ᱟᱞᱮ ᱢᱟ ᱪᱟᱥ ᱠᱟᱹᱢᱤ ᱠᱚᱦᱚᱸ ᱵᱟᱝ ᱮᱦᱚᱵ ᱠᱟᱱ ᱛᱟᱞᱮᱭᱟ᱾
ᱚ ᱛᱤᱥ ᱠᱷᱚᱱ,
ᱚ ᱟᱨᱤ ᱞᱮ ᱠᱟᱹᱢᱤᱭᱟ ᱪᱟᱥ ᱠᱟᱹᱢᱤ ᱠᱚᱫᱚ ᱟᱨ ᱟᱯᱮ ᱥᱮᱫ? ᱟᱫᱚ ᱦᱟᱯᱮ ᱱᱚᱣᱟ ᱫᱟᱜ ᱠᱚ ᱵᱟᱝ ᱫᱟᱜ ᱠᱟᱱ ᱛᱟᱞᱮᱭᱟ ᱵᱟᱹᱫᱽ ᱠᱚᱨᱮᱫ᱾
ᱚ ᱟᱯᱮ ᱥᱮᱫ ᱫᱚ ᱵᱟᱭ ᱫᱟᱜ ᱮᱜ-ᱟ᱾
ᱦᱳ, ᱚᱱᱠᱟ ᱫᱟᱜ ᱵᱟᱭ ᱫᱟᱜ ᱟᱠᱟᱫ ᱠᱚᱢ ᱜᱮᱭᱟ ᱟᱞᱮ ᱥᱮᱫ ᱫᱚ᱾
ᱟᱞᱮ ᱥᱮᱫ ᱢᱟ ᱫᱤᱱᱟᱹᱢ ᱜᱮ ᱫᱟᱜ ᱮᱭᱟᱭ ᱦᱚᱜ ᱚᱭ ᱛᱟᱦᱮᱧ ᱠᱟᱹᱴᱤᱡ ᱮ ᱯᱷᱟ ᱯᱷᱟᱸᱠᱟ ᱠᱟᱫᱟ ᱛᱮᱦᱮᱧ ᱮ ᱯᱷᱟᱸᱠᱟ ᱠᱟᱫᱟ ᱚᱱᱟ ᱥᱤᱛᱩᱝ ᱫᱚ ᱵᱟᱭ ᱥᱤᱛᱩᱝ ᱮᱼᱟ᱾ ᱵᱟᱝ ᱫᱤᱱᱟᱹᱢ ᱜᱮ ᱫᱟᱜ ᱮᱼᱟ ᱫᱤᱱᱟᱹᱢ ᱜᱮ ᱢᱤᱫ ᱞᱮᱛᱟᱲ᱾
ᱚ ᱪᱟᱥ ᱠᱟ. ᱢᱤ ᱠᱚᱫᱚ ᱛᱟᱦᱚᱞᱮ ᱯᱮ ᱮᱦᱚᱵ ᱟᱠᱟᱫᱟ ᱟᱯᱮ ᱥᱮᱫ᱾
ᱮᱦᱚᱵ ᱞᱮᱠᱟᱜᱮ ᱮᱦᱚᱵ ᱞᱮᱠᱟᱜᱮ ᱟ, ᱟᱨ ᱱᱚᱣᱟ ᱥᱟᱱ ᱵᱚᱸᱜᱟ ᱛᱮᱜᱮ ᱪᱟᱵᱟᱜᱼᱟ᱾
ᱚ ᱟᱪᱪᱷᱟ,
ᱫᱚᱢᱮ ᱫᱷᱮᱨ ᱫᱤᱱ ᱫᱚ ᱵᱟᱠᱚ ᱨᱚᱦᱚᱭᱟ ᱟᱞᱮ ᱥᱮᱫ ᱫᱚ, ᱠᱷᱮᱛ ᱠᱚᱦᱚᱸ ᱠᱚᱢ ᱜᱮᱭᱟ᱾ ᱟᱯᱮ ᱫᱚ ᱛᱟᱦᱚᱞᱮ ᱛᱤᱥ ᱠᱚᱛᱮ ᱯᱮ ᱨᱚᱦᱚᱭᱟ?
ᱟᱫᱚ ᱟᱞᱮ ᱥᱮᱫ ᱫᱚ ᱦᱟᱯᱮ ᱫᱟᱜ ᱜᱮ ᱛᱤᱥ ᱮ ᱫᱟᱜ ᱮᱜᱼᱟ, ᱱᱤᱛᱚᱜ ᱫᱟᱜ ᱵᱟᱝ ᱠᱷᱟᱹᱛᱤᱨ ᱛᱮ ᱵᱟᱞᱮ ᱮᱦᱚᱵ ᱟᱠᱟᱫᱟ ᱟᱞᱮ ᱫᱚ ᱾
ᱟᱨ ᱥᱮᱨᱢᱟ ᱫᱟᱜ ᱵᱟᱫ ᱠᱟᱛᱮ ᱫᱚ ᱫᱟᱜ ᱫᱚ ᱛᱟᱦᱮᱱ ᱠᱟᱱᱟ ᱤᱭᱟᱹ ᱠᱚᱨᱮᱱᱟᱜ ᱢᱤᱱᱤ ᱠᱚᱞ ᱨᱮᱱᱟᱜ ᱥᱟᱵ ᱢᱟᱨᱥᱟᱞ ᱠᱚᱞ ᱨᱮᱱᱟᱜ ᱫᱟᱜ ᱾
ᱟᱫᱚ ᱟᱞᱮ ᱫᱚᱞᱮ ᱥᱮᱨᱢᱟ ᱫᱟᱜ ᱵᱷᱚᱨᱥᱟ ᱛᱚ, ᱟᱫᱚ ᱚᱱᱟ ᱡᱟᱦᱟᱱᱟᱜ ᱚᱱᱟ ᱢᱤᱱᱤ ᱯᱟᱢᱯ ᱠᱚ ᱥᱮ ᱠᱮᱱᱮᱞ ᱠᱚ ᱤᱭᱟ. ᱠᱚᱨᱮᱱᱟᱜ ᱫᱟᱜ ᱢᱟ ᱚᱱᱠᱟ ᱵᱟᱞᱮ ᱧᱟᱢᱟ ᱠᱤ
ᱚ ᱜᱟᱰᱟ ᱠᱚ ᱵᱟᱹᱱᱩᱜᱼᱟ, ᱟᱯᱮ ᱫᱷᱟᱨᱮ ᱠᱚᱨᱮ ᱟᱯᱮ ᱢᱟᱱᱮ ᱟᱯᱮ ᱥᱩᱨ ᱥᱩᱯᱩᱨ ᱠᱚᱨᱮ?
ᱚᱱᱠᱟ ᱠᱚᱫᱚ ᱵᱷᱟᱹᱱᱩᱜ ᱟᱱᱟ ᱜᱟᱰᱟ ᱠᱚᱫᱚ ᱵᱟᱱᱩᱜ ᱟᱱᱟ᱾
ᱵᱟᱹᱱᱩᱜ ᱟᱱᱟ ᱚᱱᱟ ᱠᱚᱫᱚ ᱚᱱᱟ ᱠᱚᱫᱚ ᱦᱮᱱᱟᱜ ᱨᱮᱦᱚᱸ, ᱡᱟᱦᱟ ᱠᱚᱨᱮ ᱚᱱᱟ ᱢᱟ ᱥᱤᱛᱩᱝ ᱛᱮ ᱚᱱᱟ ᱥᱤᱛᱩᱝ ᱫᱤᱱ ᱨᱮᱜᱮ ᱟᱡᱮᱫ ᱠᱟᱱᱟ ᱛᱚ᱾
ᱚ ᱦᱮᱸ ᱟᱫᱚ ᱵᱟᱭ ᱫᱟᱜ ᱞᱮᱠᱷᱟᱱ ᱫᱚ
ᱚ ᱚᱱᱟ ᱛᱤᱥᱮ ᱫᱟᱜᱟ ᱚᱱᱟ ᱦᱳᱭ ᱚᱱᱟ ᱠᱚ ᱯᱮᱨᱮᱡᱚᱜᱼᱟ ᱛᱚᱵᱮ ᱠᱟᱛᱮ ᱱᱟ ᱛᱚ ᱟᱫᱚ ᱤᱱᱟᱹᱜ ᱛᱮᱜᱮ ᱛᱚ ᱵᱟᱹᱫᱽ ᱨᱮᱦᱚᱸ ᱯᱮᱨᱮᱡᱚᱜᱼᱟ ᱾
ᱦᱮᱸ ᱾ ᱚ ᱛᱟᱦᱚᱞᱮ ᱟᱯᱮ ᱥᱮᱫ ᱫᱚ, ᱦᱮᱸ ᱮᱦᱚᱵ ᱟᱠᱟᱱᱟ ᱟᱞᱮ ᱥᱮᱫ ᱫᱚ ᱮᱦᱚᱵ ᱟᱠᱟᱱ ᱜᱮᱭᱟ ᱨᱚᱦᱚᱭ ᱚᱱᱮᱧ ᱢᱮᱱᱮᱫᱟ ᱱᱚᱣᱟ ᱟᱥᱟᱲ ᱵᱚᱸᱜᱟ ᱟᱥᱟᱲ ᱵᱚᱸᱜᱟ ᱢᱩᱪᱟᱹᱫ ᱥᱮᱫ ᱠᱷᱚᱱ ᱠᱚ ᱮᱦᱚᱵᱟ ᱢᱩᱪᱟᱹᱫ ᱥᱚᱢᱚᱭ ᱫᱚᱢᱮ ᱢᱩᱪᱟᱹᱫ ᱫᱚ ᱵᱟᱝ ᱳᱭ
ᱚᱱᱮ ᱟᱥᱟᱲ ᱵᱚᱸᱜᱟ ᱳᱭ ᱫᱚᱥ ᱫᱤᱱ ᱜᱟᱱ ᱢᱩᱪᱟᱹᱫ ᱪᱟᱵᱟ ᱞᱟᱹᱜᱤᱫ ᱛᱟᱦᱮᱱᱟ ᱮᱦᱚᱵ ᱟᱠᱚ ᱨᱚᱦᱚᱭ ᱟᱨ ᱥᱟᱱ ᱵᱚᱸᱜᱟ ᱛᱮᱫᱚ ᱠᱚ ᱨᱚᱦᱚᱭ ᱪᱟᱵᱟᱭᱟ ᱾ ᱵᱷᱟᱫᱚᱨ ᱵᱚᱸᱜᱟ ᱠᱷᱟᱱᱜᱮ ᱦᱳᱲᱳ ᱦᱚᱸᱠᱚ ᱦᱮᱲᱦᱮᱫᱟ ᱾
ᱚ ᱦᱚ ᱟᱯᱮ ᱥᱮᱫ ᱫᱚ ᱢᱟᱱᱮ ᱚᱱᱠᱟ ᱵᱟᱹᱫᱽ ᱪᱮᱛ ᱠᱚ ᱠᱚᱢ ᱜᱮᱭᱟ? ᱟᱞᱮ ᱥᱮᱫ ᱢᱟ ᱚᱱᱠᱟ ᱜᱮ ᱾
ᱦᱮᱸ ᱫᱚᱢᱮ ᱫᱚ ᱵᱟᱹᱱᱩᱜᱼᱟ, ᱫᱚᱢᱮ ᱫᱚᱢᱮ ᱫᱚ ᱵᱟᱝ ᱠᱚᱢ ᱜᱮ ᱾ ᱥᱩᱫᱷᱩ ᱦᱩᱲᱩ ᱜᱮᱠᱚ ᱨᱚᱦᱚᱭ ᱪᱟᱥᱟ ᱟᱯᱮᱥᱮᱱ ᱫᱚ, ᱱᱤᱭᱟᱹ ᱱᱤᱭᱟᱹ ᱵᱚᱨᱥᱟ ᱨᱮᱫᱚ? ᱟᱞᱮ ᱥᱮᱱᱟᱜ ᱟᱹᱛᱩ ᱢᱟ ᱟᱨᱚ ᱥᱩᱨ ᱥᱩᱨ ᱜᱮᱭᱟ ᱦᱮᱸ ᱾ ᱢᱟᱱᱮ ᱮᱴᱟᱜ ᱟᱨᱦᱚ ᱟᱞᱮ ᱟᱛᱩ ᱨᱮ ᱫᱤᱥᱟᱹᱜᱼᱟ ᱥᱮ ᱨᱚᱲ ᱠᱚᱦᱚᱸ ᱟᱸᱡᱚᱢᱚᱜᱼᱟ ᱫᱚᱢᱮ ᱫᱚ ᱠᱟᱹᱴᱤᱡ ᱠᱟᱹᱴᱤᱡ ᱜᱟᱱ ᱵᱟᱨᱭᱟ ᱯᱮᱭᱟ ᱠᱷᱮᱛ ᱯᱟᱨᱚᱢ ᱠᱟᱛᱮᱜ ᱜᱮ ᱮᱴᱟᱜ ᱟᱹᱛᱩ ᱾
ᱟᱪᱪᱷᱟ ᱢᱟᱱᱮ ᱩᱱᱠᱩ ᱫᱚ ᱥᱟᱱᱛᱟᱲ ᱠᱚᱠᱚ ᱦᱮᱱᱟᱜ ᱠᱚᱣᱟ ᱥᱟᱱᱛᱟᱲ ᱦᱚᱲ ᱠᱚ ᱠᱟᱱᱟ ᱠᱚ ᱥᱮ ᱟᱨᱚ ᱮᱴᱟᱜ ᱡᱟᱹᱛᱤ ᱦᱚᱲ ᱠᱚ ᱦᱮᱱᱟᱜ ᱠᱚᱣᱟ?
ᱵᱟᱝ ᱟ ᱮᱴᱟᱜ ᱡᱟᱹᱛ ᱠᱚᱫᱚ ᱵᱟᱝ ᱥᱩᱫᱷᱩ ᱥᱟᱱᱛᱟᱲ ᱠᱚᱜᱮ᱾
ᱚ ᱦᱚᱸ ᱢᱟᱱᱮ ᱱᱚᱣᱟ ᱴᱚᱞᱟ ᱦᱟᱱᱟ ᱴᱚᱞᱟ ᱚᱱᱠᱟ ᱢᱟᱱᱮ ᱥᱟᱱᱛᱟᱲ ᱜᱮ ᱦᱮᱱᱟᱜ ᱯᱮᱭᱟ ᱾
ᱦᱳᱭ ᱦᱳᱭ ᱦᱳᱭ ᱾
ᱚ ᱟᱪᱪᱷᱟ ᱟᱨ ᱛᱟᱦᱚᱞᱮ ᱨᱚᱦᱚᱭ ᱫᱚ ᱮᱠᱞᱟ ᱛᱮᱯᱮ ᱨᱚᱦᱚᱭᱟ ᱥᱮ ᱚᱱᱠᱟ ᱚᱱᱟ ᱚᱱᱟ ᱟᱹᱛᱩ ᱠᱚᱨᱤᱱ ᱵᱟᱪᱩᱜ ᱠᱚᱣᱟ ᱜᱚᱲᱚ
ᱦᱮᱸ ᱡᱟᱦᱟᱸᱭ ᱠᱚᱣᱟᱜ ᱫᱚ ᱮᱠᱟᱞ ᱜᱮ ᱠᱷᱮᱛ ᱠᱚ ᱠᱚᱢ ᱜᱮᱭᱟ, ᱩᱱᱠᱩ ᱠᱚᱫᱚ ᱮᱠᱞᱟ ᱛᱮ ᱠᱚ ᱨᱚᱦᱚᱭᱟ ᱡᱟᱦᱟᱸᱭ ᱠᱚᱫᱚ ᱠᱟᱹᱴᱤᱡ ᱵᱤᱥᱤ ᱧᱚᱜ ᱜᱮᱭᱟ ᱩᱱᱠᱩ ᱫᱚ ᱦᱚᱲ ᱟᱛᱮ ᱠᱚ ᱨᱚᱦᱚᱭ ᱦᱚᱪᱚ ᱠᱚᱣᱟ ᱛᱟᱨᱯᱚᱨᱮ ᱟᱞᱮᱥᱮᱱ ᱫᱚ ᱮᱴᱟᱜ ᱥᱮᱫ ᱢᱟᱱᱮ ᱥᱟᱺᱜᱤᱧ ᱥᱟᱺᱜᱤᱧ ᱥᱮᱫ ᱠᱷᱚᱱ ᱫᱚ ᱠᱟᱹᱢᱤ ᱠᱚ ᱵᱟᱝ ᱠᱚ ᱦᱤᱡᱩᱜᱼᱟ, ᱟᱞᱮ ᱥᱮᱱ ᱜᱮᱠᱚ ᱠᱟᱹᱢᱤᱭᱟ ᱫᱚᱢᱮ ᱮᱠᱴᱟ ᱫᱚ ᱡᱟᱭᱜᱟ ᱜᱮ ᱵᱟᱹᱱᱩᱜᱼᱟ ᱥᱮ?
ᱦᱳ ᱦᱳᱭ ᱟᱨ ᱛᱟᱨᱯᱚᱨᱮ ᱮᱴᱟᱜ ᱦᱚᱲ ᱦᱚᱸ ᱠᱟᱹᱢᱤ ᱦᱚᱪᱚᱭ ᱠᱷᱟᱱ ᱩᱱᱤ ᱦᱚᱸᱛᱚ ᱠᱩᱲᱟᱹᱭ ᱮ ᱦᱟᱛᱟᱣᱟ, ᱟᱨ ᱱᱤᱡᱮᱨᱟᱜ ᱵᱟᱹᱫᱽ ᱨᱮ ᱱᱤᱡᱮᱢ ᱠᱟᱹᱢᱤ ᱠᱷᱟᱱ ᱫᱚ ᱚᱱᱟ ᱫᱚ ᱱᱤᱡᱮᱨᱟᱜ ᱜᱮ ᱦᱩᱭᱩᱜᱼᱟ᱾
ᱢᱤᱫ
ᱟᱨ ᱱᱟᱥ
ᱱᱤᱡᱮᱨᱟᱜ ᱜᱮ ᱦᱩᱭᱩᱜᱼᱟ, ᱱᱤᱡᱮᱨᱟᱜ ᱜᱮ ᱛᱟᱸᱦᱮᱱᱟ ᱟᱨ ᱮᱴᱟᱜ ᱦᱚᱲ ᱫᱚ ᱱᱮᱛᱟᱨ ᱫᱚ ᱠᱩᱲᱟᱹᱭ ᱠᱚᱦᱚᱸ ᱵᱟᱹᱲᱛᱤᱜ ᱠᱟᱱᱟ ᱚᱱᱟ ᱛᱮᱜᱮ ᱡᱚᱛᱚ ᱪᱮᱥᱴᱟᱭᱮᱫᱼᱟ ᱪᱮᱫᱟᱜ ᱦᱮᱸ ᱧᱮᱞ ᱛᱮ ᱫᱚ ᱟᱹᱰᱤ ᱠᱚᱢ ᱠᱚ ᱥᱤ ᱟ ᱵᱮᱥᱤᱨ ᱵᱷᱟᱜᱽ ᱜᱮ ᱚᱱᱟ ᱴᱟᱠᱴᱟᱨ ᱛᱮᱜᱮ ᱥᱤ
ᱚ ᱦᱚᱸ ᱢᱟᱱᱮ ᱴᱟᱠᱴᱟᱨ ᱠᱚᱛᱮ ᱜᱮᱯᱮ ᱥᱤ ᱦᱚᱪᱚᱭᱟ ᱥᱤᱫ ᱫᱚ
ᱦᱮᱸ ᱟᱯᱮ ᱥᱮᱫ ᱫᱚ ᱪᱮᱫ ᱛᱮ ᱠᱚ ᱥᱤ ᱦᱚᱪᱚᱭᱟ?
ᱟᱞᱮ ᱥᱮᱫ ᱫᱚ ᱢᱟᱱᱮ ᱱᱟᱦᱮᱞ ᱛᱮᱦᱚᱸ ᱠᱚ ᱥᱤ ᱜᱮᱭᱟ ᱟᱨ ᱴᱟᱠᱴᱟᱨ ᱛᱮᱦᱚᱸ ᱠᱚ ᱥᱤ ᱜᱮᱭᱟ᱾
ᱚᱱᱟ ᱜᱮᱛᱚ ᱱᱤᱛᱚᱜ ᱫᱚ ᱩᱱᱟᱹᱜ ᱫᱚ ᱵᱟᱠᱚ ᱤᱭᱟᱹᱭᱮᱫᱼᱟ ᱚᱱᱟ ᱫᱚ ᱪᱟᱵᱟ ᱟᱹᱜᱩᱭᱮᱜᱼᱟ ᱠᱚ ᱱᱟᱦᱮᱞ ᱠᱚᱫᱚ ᱡᱮ ᱵᱷᱟᱵᱽ ᱴᱟᱠᱴᱟᱨ ᱛᱮᱜᱮ ᱠᱚ ᱥᱤᱜ-ᱟ
ᱦᱚᱠ ᱠᱚᱢ ᱤᱫᱤᱜ ᱠᱟᱱᱟ ᱱᱤᱛᱚᱜ ᱫᱚ
ᱚᱠᱚᱭ ᱞᱚᱥᱚᱫ ᱨᱮ ᱩᱱᱟᱹᱜ ᱮ ᱠᱷᱟᱴᱟᱜ ᱟᱭ ᱦᱮᱸ ᱚᱱᱟ ᱠᱚᱫᱚ ᱠᱚᱢᱚᱜ ᱠᱟᱱᱟ ᱟᱨ ᱢᱤᱫ ᱦᱚᱲ ᱫᱚ ᱯᱟᱨᱥᱳᱱᱟᱞᱤ ᱚᱠᱚᱭ ᱤᱱᱟ. ᱜ ᱮ ᱤᱭᱟᱹ ᱢᱮᱛᱟᱜ ᱟᱭ ᱛᱟᱦᱚᱞᱮ ᱛᱮᱦᱮᱧᱟᱜ ᱟᱵᱷᱚᱦᱟᱣᱟ ᱚᱠᱟ ᱞᱮᱠᱟ ᱢᱮᱱᱟᱜᱼᱟ ᱟᱯᱮ ᱥᱮᱫ ᱫᱚ?
ᱱᱚᱣᱟ ᱫᱚ ᱢᱟᱱᱮ ᱦᱮᱸ
ᱛᱮᱦᱮᱧ ᱟᱵᱷᱚᱦᱟᱣᱟ ᱚᱠᱟ ᱞᱮᱠᱟ ᱢᱮᱱᱟᱜᱼᱟ ᱟᱯᱮᱥᱮᱫ ᱫᱚ ᱛᱟᱦᱚᱞᱮ? ᱛᱮᱦᱮᱧᱟᱜ ᱢᱟᱱᱮ ᱟᱵᱷᱚ ᱦᱟᱣᱟ ᱚᱠᱟᱞᱮ ᱞᱮᱠᱟ ᱢᱮᱱᱟᱜᱼᱟ ᱟᱯᱮᱥᱮᱫ?
ᱛᱮᱦᱮᱧᱟ ᱟᱵᱷᱚᱦᱟᱣᱟ ᱟᱞᱮ ᱥᱮᱫ ᱫᱚ ᱱᱚᱜᱼᱚᱭ ᱾ ᱥᱤᱛᱩᱝ ᱥᱤᱛᱩᱝ ᱮᱭᱟ ᱫᱟᱜ ᱫᱚ ᱦᱤᱡᱩᱜ ᱟᱥᱮ ᱵᱟᱝᱼᱟ ᱚᱼᱟᱥᱟ ᱜᱮᱭᱟ ᱾
ᱚ ᱟᱞᱮ ᱥᱮᱫ ᱢᱟ ᱰᱳᱰᱨᱚᱜ ᱠᱟᱫᱟᱭ ᱥᱤᱛᱩᱝ ᱦᱚᱸ ᱵᱟᱝ ᱾ ᱵᱟᱭ ᱫᱟᱜ ᱠᱟᱫᱟ ᱟᱞᱮ ᱥᱮᱫ ᱫᱚ ᱫᱤᱱ ᱜᱮ ᱫᱟᱜ ᱮᱫᱟ ᱢᱤᱫ ᱫᱤᱱ ᱮᱯᱥᱮᱱᱴ ᱜᱮ ᱵᱟᱞᱟᱭ ᱫᱚᱦᱚᱭᱮᱫᱟ ᱾
ᱚᱻ ᱦᱚᱸ ᱾ ᱛᱟᱦᱚᱞᱮ ᱟᱯᱮ ᱥᱮᱫ ᱫᱚ ᱢᱟᱱᱮ ᱡᱟᱹᱥᱛᱤ ᱜᱮᱭᱟ ᱥᱟᱶᱟᱭᱮᱫᱼᱟ ᱟᱨ ᱟᱞᱮ ᱥᱮᱫ ᱫᱚ ᱯᱟᱞᱮ ᱫ ᱟᱠᱟᱞᱮᱜᱼᱟ ᱚᱱᱠᱟ ᱜᱮ ᱵᱩᱡᱷᱟᱹᱜ ᱠᱟᱱᱟ ᱾
ᱦᱳᱹᱭ ᱱᱚᱜᱼᱚᱭ ᱟᱞᱮᱥᱮᱫ ᱫᱚ ᱫᱤᱱᱜᱮ ᱫᱟᱜ ᱮᱫᱟ ᱱᱚᱜᱼᱚᱭᱼᱼ ᱛᱮᱦᱮᱧ ᱛᱮ ᱠᱟᱹᱴᱤᱡ ᱯᱷᱟᱠᱟ ᱠᱟᱫᱟᱭ ᱾ ᱟᱨ ᱵᱟᱠᱷᱟᱱ ᱫᱚ ᱱᱤᱛᱚᱜ ᱫᱚ ᱫᱟᱜ ᱠᱮᱫᱮᱭᱟ ᱫᱟᱜ ᱠᱮᱭᱟᱭ, ᱢᱟᱱᱮ ᱡᱳᱨ ᱵᱟᱝ ᱨᱚᱦᱚᱸ ᱱᱟᱥᱮ ᱱᱟᱥᱮ ᱨᱚᱦᱚᱭ ᱜᱮᱭᱟ ᱾
ᱚ ᱦᱚᱸ᱾
ᱚᱛ ᱚᱛ ᱞᱚᱥᱚᱫ ᱠᱚ ᱞᱮᱠᱟ ᱨᱮᱦᱚᱭ ᱫᱟᱜ ᱠᱮᱭᱟ ᱾
ᱚᱻ ᱾ ᱟᱞᱮ ᱥᱮᱫ ᱫᱚᱦᱟᱜ ᱵᱟᱭ ᱫᱟᱜ ᱠᱟᱜᱼᱟ, ᱱᱚᱜᱼᱚᱭ ᱦᱟᱜ ᱯᱮ ᱯᱩᱱ ᱢᱟᱦᱟ ᱦᱩᱭᱩᱭ ᱜᱚᱫ ᱮᱱᱟ, ᱢᱟᱱᱮ ᱚᱱᱠᱟ ᱫᱚ ᱵᱟᱭ ᱫᱟᱜ ᱠᱟᱜᱼᱟ ᱾ ᱟᱨ ᱡᱟᱦᱟᱸ ᱛᱤᱱᱟᱹᱜ ᱫᱟᱜ ᱞᱮᱫ ᱛᱟᱦᱮᱸ ᱠᱟᱱᱟ ᱚᱱᱟ ᱵᱟᱹᱫᱽ ᱠᱚᱨᱮ ᱚᱱᱟ ᱠᱚᱨᱮᱱᱟᱜ ᱫᱟᱜ ᱠᱚᱦᱚᱸ ᱟᱸᱡᱮᱫᱚᱜ ᱠᱟᱱᱟ ᱦᱟᱜ ᱾
ᱦᱚᱸ
ᱡᱟᱦᱟᱸᱭ ᱠᱚ ᱨᱚᱦᱚᱭ ᱠᱟᱹᱢᱤ ᱠᱚ ᱮᱦᱚᱵ ᱜᱚᱫ ᱞᱟᱫᱼᱟ ᱚᱱᱟ ᱠᱚᱦᱚᱸ ᱟᱨᱚᱭ ᱵᱚᱱᱫᱚ ᱠᱚᱣᱟ ᱾
ᱦᱮᱸ, ᱢᱤᱫ ᱫᱷᱟᱹᱣ ᱜᱮ ᱦᱚᱭ ᱞᱮᱠᱷᱟᱱ ᱚᱥᱩᱵᱤᱫᱷᱟ ᱫᱚ ᱵᱟᱭ ᱦᱩᱸᱭᱩᱜᱼᱟ ᱾
ᱦᱚᱭ ᱟᱫᱚ ᱨᱚᱦᱚᱭ ᱜᱮ ᱛᱚ ᱵᱟᱠᱚ ᱨᱚᱦᱚᱭᱠᱟᱼᱟ ᱾
ᱦᱳᱭ ᱵᱟᱠᱚ ᱨᱚᱦᱚᱭ ᱞᱮᱠᱷᱟᱱ ᱚᱱᱟ ᱚᱸᱰᱮ ᱜᱮ ᱚᱥᱩᱵᱤᱫᱟ ᱫᱚ ᱦᱩᱭᱩᱜᱼᱟ ᱾ ᱦᱟᱯᱮ ᱛᱤᱥᱮ ᱫᱟᱜ ᱮᱜᱼᱟ ᱫᱟᱜᱚᱜ ᱠᱟᱱᱟ ᱛᱤᱥ ᱛᱚᱵᱮ ᱨᱚᱦᱚᱭᱚᱜᱼᱟ ᱾ ᱟᱨ ᱠᱚᱢ ᱫᱟᱜ ᱛᱮ ᱫᱚ ᱟᱨ ᱤᱭᱟᱹ ᱮᱫ ᱥᱤ ᱠᱚᱫᱚ ᱵᱟᱭ ᱜᱟᱱᱚᱜᱼᱟ ᱥᱮ ᱾
ᱦᱳᱭ ᱚᱱᱟ ᱫᱚ ᱫᱟᱜ ᱠᱚᱢ ᱥᱮ ᱠᱚᱢᱼᱼ ᱢᱟᱱᱮ ᱯᱩᱱ ᱠᱟᱹᱴᱩᱠ ᱜᱱᱟ ᱨᱮᱦᱚᱸ ᱛᱤᱸᱜᱩᱱ ᱢᱟ, ᱚᱱᱟ ᱥᱤᱭᱟᱢ ᱚᱱᱟ ᱥᱤ ᱫᱟᱜ ᱡᱮᱢᱚᱱ ᱼᱼ ᱚᱛ ᱨᱮ ᱵᱷᱤᱡᱷᱟᱹᱜ ᱢᱟ ᱮᱱᱠᱷᱟᱱ ᱜᱟᱱᱚᱜ ᱜᱟᱱᱚᱜ ᱼᱟ ᱾
ᱦᱮᱸ ᱾
ᱟᱨ ᱵᱟᱝ ᱠᱷᱟᱱ ᱫᱚ ᱨᱚᱦᱚᱲᱚᱜᱼᱟ ᱾
ᱵᱟᱠᱷᱟᱱ ᱫᱚ ᱡᱛᱮ ᱜᱟᱱᱼᱟ ᱚᱱᱠᱟ
ᱛᱟᱦᱞᱮ ᱟᱯᱮ ᱥᱮᱫ ᱫᱚ ᱚᱱᱮ ᱦᱟᱹᱠᱩ ᱠᱚᱫᱚ ᱦᱮᱱᱟᱜ ᱠᱚᱣᱟ ᱥᱮ ᱵᱟᱝ? ᱫᱟᱜᱮᱫ ᱫᱚᱭ ᱫᱤᱱ ᱦᱤᱞᱚᱜ ᱦᱟᱹᱠᱩᱼᱼ
ᱦᱮᱸ ᱟᱞᱮᱜᱼᱼ ᱟᱞᱮᱥᱮᱫ ᱫᱚ ᱟᱨᱚ ᱡᱟᱹᱥᱛᱤ ᱜᱮ, ᱠᱟᱴᱠᱚᱢ ᱦᱮᱸᱜᱼᱮ ᱱᱤᱛᱚᱜ ᱱᱟᱸᱜ ᱟᱥᱟᱲ ᱵᱚᱸᱜᱟ ᱫᱤᱱ ᱠᱟᱱᱟ ᱟᱨᱚᱼᱼ ᱜᱚᱝᱜᱷᱟ ᱠᱟᱴᱠᱚᱢ ᱦᱟᱹᱠᱩ ᱢᱟᱴᱷ ᱨᱮ ᱚᱱᱮ ᱴᱨᱟᱠᱴᱟᱨ ᱪᱟᱞᱟᱜᱼᱟ, ᱴᱨᱟᱠᱴᱟᱨ ᱛᱟᱭᱚᱢ ᱛᱟᱭᱚᱢ ᱛᱮ ᱦᱟᱹᱠᱩ ᱠᱟᱴᱠᱚᱢᱼᱼ ᱥᱟᱵ ᱫᱚᱟᱹᱣ ᱾
ᱚ ᱥᱟᱵ ᱫᱚᱵᱚ ᱥᱟᱵ ᱠᱚᱜᱮᱭᱟ ᱾
ᱦᱮᱸ ᱫᱚᱢᱮ ᱟᱞᱮ ᱥᱮᱫ ᱫᱚ᱾ᱟᱯᱮ ᱥᱮᱫ ᱫᱚ? ᱦᱟᱹᱠᱩ ᱠᱚ ᱪᱚᱠᱟᱨ ᱾
ᱟᱞᱮ
ᱟᱫᱚ ᱟᱞᱮ ᱥᱮᱫ ᱢᱟ ᱱᱚᱣᱟ ᱫᱟᱜ ᱜᱮ ᱵᱟᱹᱱᱩᱜ ᱟᱱᱤᱡ ᱛᱟᱨᱯᱚᱨᱮ ᱚᱱᱟ ᱫᱟᱜᱽ ᱨᱮ ᱦᱚᱸ ᱦᱟᱹᱠᱩ ᱠᱟᱴᱠᱚᱢ ᱫᱚ ᱟᱹᱰᱤ ᱠᱚᱢ ᱠᱚ ᱧᱟᱢᱚᱜ ᱠᱟᱱᱟ ᱪᱮᱫᱟᱜ ᱥᱮ ᱚᱱᱟ ᱵᱟᱹᱫᱽ ᱠᱚᱨᱮ ᱚᱱᱟ ᱚᱱᱟ ᱨᱟᱥᱟᱭᱱᱤᱠ, ᱨᱟᱥᱟᱭᱱᱤᱠ ᱥᱟᱨ ᱠᱚᱠᱚ ᱮᱢᱮᱫᱼᱟ ᱾
ᱥᱟᱨ ᱠᱚ ᱮᱢᱟᱜ ᱠᱟᱱᱟ ᱛᱚ ᱜᱩᱡᱩᱜ ᱠᱟᱱᱟ ᱠᱚ ᱵᱟᱝ ᱦᱮᱸ ᱾
ᱛᱟᱨᱯᱚᱨᱮ ᱟᱞᱮ ᱥᱮᱫ ᱫᱚ ᱵᱟᱸᱫ ᱢᱮᱱᱟᱜᱼᱟ ᱛᱚ ᱟᱫᱚ ᱵᱟᱸᱫ ᱜᱟᱰᱟ ᱯᱩᱠᱷᱨᱤ ᱡᱷᱚᱛᱚ ᱜᱮ ᱢᱮᱱᱟᱜᱼᱟ ᱾ ᱛᱟᱦᱚᱞᱮ ᱟᱫᱚ ᱵᱟᱸᱫᱷ ᱱᱚᱜᱼᱚᱭ, ᱱᱚᱜᱼᱚᱭ ᱫᱟᱜ ᱮᱫᱟᱭ ᱱᱟᱥᱮ ᱫᱟᱜ ᱛᱮᱜᱮ ᱟᱫᱚ ᱵᱟᱸᱫᱷ ᱠᱚ ᱫᱚᱢᱮ ᱯᱮᱨᱮᱡᱚᱜᱼᱟ ᱾ ᱟᱨ ᱵᱟᱸᱫᱷ ᱠᱚᱨᱮ ᱫᱚ ᱫᱚᱢᱮ ᱚᱱᱮ ᱵᱚᱲᱚ ᱵᱚᱲᱚ ᱦᱟᱹᱠᱩ ᱠᱚ ᱟᱲᱟᱜ ᱠᱟᱠᱚᱣᱟ ᱩᱱᱠᱩ ᱦᱟᱹᱠᱩ ᱵᱟᱸᱫᱷ ᱯᱮᱨᱮᱡ ᱞᱮᱱᱠᱷᱟᱱ ᱠᱷᱟᱱ ᱜᱮ ᱦᱟᱹᱠᱩ ᱠᱚ ᱩᱰᱩᱠᱚᱜᱼᱟ ᱟᱨ ᱦᱟᱹᱠᱩ ᱠᱚ ᱩᱰᱩᱠ ᱞᱮᱱᱠᱷᱟᱱ ᱜᱮ ᱦᱟᱹᱠᱩ ᱥᱟᱵ ᱠᱚ ᱪᱟᱞᱟᱜᱼᱟ ᱾ ᱟᱞᱮ ᱥᱮᱫ ᱫᱚ ᱚᱱᱟ ᱚᱱᱟ ᱨᱮᱱᱟᱜ ᱫᱚ ᱚᱥᱩᱵᱤᱫᱷᱟ ᱵᱟᱭ ᱦᱩᱭᱩᱜᱼᱟ ᱚᱱᱮ ᱦᱟᱹᱠᱩ ᱠᱟᱴᱠᱚᱢ ᱚᱱᱟ ᱠᱚᱨᱮᱱᱟᱜ ᱫᱚ ᱚᱥᱩᱵᱤᱫᱟ ᱜᱮ ᱵᱟᱹᱱᱩᱜᱼᱟ ᱟᱨᱚ ᱥᱟᱢᱱᱮ ᱨᱮ ᱵᱤᱨ ᱢᱮᱱᱟᱜ ᱛᱟᱞᱮᱭᱟ᱾ ᱛᱟᱦᱞᱮ ᱱᱤᱛᱚᱜ ᱫᱚ ᱟᱨᱚ ᱵᱤᱨ ᱨᱮ ᱧᱟᱢᱚᱜ ᱠᱟᱱᱟ ᱩᱫ ᱯᱩᱴᱠᱟᱹ ᱱᱟᱱᱟ ᱨᱚᱠᱚᱢᱟᱜ᱾ ᱟᱯᱮ ᱥᱮᱫ ᱫᱚ ᱵᱤᱨ ᱠᱚ ᱢᱮᱱᱟᱜ ᱟᱥᱮ ᱵᱟᱝ?
ᱦᱮᱸᱵᱤᱨ ᱠᱚᱦᱚᱸ ᱢᱮᱱᱟᱜ ᱜᱮᱭᱟ ᱢᱮᱱᱟᱜ ᱫᱚ ᱟᱫᱚ ᱚᱱᱟ ᱯᱩᱴᱠᱟᱹ ᱠᱚ ᱩᱫ ᱠᱚᱦᱚᱸ ᱚᱢᱚᱱᱚᱜ ᱜᱮᱭᱟ ᱟᱫᱚ ᱦᱚᱲ ᱦᱚᱸ ᱩᱱᱟᱹᱜ ᱥᱟᱸᱜᱮ ᱛᱚ ᱡᱚᱫᱤ ᱚᱢᱚᱱᱚᱜᱼᱟ ᱾ ᱢᱟᱱᱮ ᱮᱠᱫᱚᱢ ᱯᱟᱛᱟ ᱴᱟᱺᱰᱤ ᱞᱮᱠᱟ ᱦᱚᱲ ᱜᱮᱠᱚ ᱵᱩᱡᱩᱜ ᱵᱩᱡᱩᱫᱚᱜ- ᱟ ᱯᱩᱴᱠᱟᱹ ᱦᱟᱞᱟᱝ ᱞᱟᱹᱜᱤᱫ ᱟᱫᱚ ᱡᱟᱦᱟᱸᱭ ᱠᱚᱫᱚ ᱧᱟᱢ
ᱤᱱᱠᱟᱹᱜᱮ ᱦᱟᱱᱮ ᱥᱮᱛᱟᱜ ᱵᱮᱨᱮᱫ ᱛᱚᱨᱟ ᱠᱷᱚᱱ᱾ ᱵᱮᱨᱮᱫ ᱛᱚᱨᱟ ᱠᱷᱚᱱ ᱠᱷᱟᱹᱞᱤ ᱯᱩᱴᱠᱟᱹ ᱦᱟᱞᱟᱝ ᱨᱮᱜᱮ ᱯᱚᱨᱚᱵᱽ ᱴᱟᱺᱰᱤ ᱞᱮᱠᱟ ᱵᱤᱨ ᱨᱮ ᱚᱲᱟᱜ ᱦᱚᱲ ᱥᱚᱝᱜᱮ᱾
ᱦᱚ ᱟᱨ ᱫᱚᱢᱮ ᱠᱚ ᱥᱤᱵᱤᱞᱟᱛᱚ ᱩᱱᱠᱩ ᱫᱚ ᱯᱩᱴᱠᱟᱹ ᱫᱚ ᱡᱚᱢ ᱦᱚᱸ᱾
ᱦᱮᱸ ᱟᱫᱚ ᱵᱚᱪᱷᱚᱨ ᱨᱮᱛᱚ ᱥᱟᱨᱟ ᱵᱚᱪᱷᱚᱨ ᱛᱚ ᱟᱨ ᱵᱟᱠᱚ ᱧᱟᱢᱚᱜᱼᱟ᱾
ᱛ ᱱᱚᱜᱼ ᱱᱤᱭᱟᱹ ᱱᱤᱛ ᱱᱤᱛᱚᱜ ᱠᱚ ᱧᱟᱢᱚᱜ ᱠᱟᱱᱟ ᱱᱤᱛᱚᱜ ᱜᱮᱢ ᱡᱚᱢ ᱠᱮᱫ ᱠᱷᱟᱱ ᱫᱚᱢ ᱴᱷᱤᱠ ᱜᱮᱭᱟ ᱟᱨ ᱵᱟᱸᱠᱷᱟᱱ ᱫᱚ ᱟᱨᱚ ᱦᱟᱯᱮ ᱠᱟᱞᱚᱢ᱾
ᱦᱮᱸ ᱠᱟᱞᱚᱢ ᱟᱫᱚ ᱩᱱᱠᱩ ᱫᱚ ᱥᱤᱡᱤᱱ ᱨᱮᱱᱟᱜ ᱵᱮᱯᱟᱨ ᱚᱱᱟ ᱛᱮᱜᱮ ᱥᱤᱡᱤᱱ ᱨᱮᱜᱮ ᱥᱤᱵᱤᱞᱟᱠᱚ᱾ ᱛᱤᱱᱟᱹᱜ ᱥᱟᱺᱜᱤᱧ ᱥᱟᱺᱜᱤᱧ ᱠᱷᱚᱱ ᱛᱟᱦᱞᱮ ᱟᱯᱮ ᱥᱮᱫ ᱫᱚ ᱠᱟᱹᱢᱤ ᱠᱚᱠᱚ ᱦᱤᱡᱩᱜᱼᱟ? ᱠᱟᱹᱢᱤ ᱠᱚ ᱵᱟᱦᱨᱮ ᱥᱮᱫ ᱠᱷᱚᱱ ᱵᱟᱠᱚ ᱦᱤᱡᱩᱜᱼᱟ ᱦᱮᱸ
ᱵᱟᱝ ᱟᱞᱮ ᱥᱮᱫ ᱫᱚ ᱠᱟᱹᱢᱤ ᱠᱚᱫᱚ ᱵᱟᱠᱚ ᱦᱤᱡᱩᱜᱼᱟ ᱵᱟᱨᱦᱮ ᱥᱮᱫ ᱫᱚ ᱟᱞᱮ, ᱟᱞᱮ ᱜᱮᱠᱚ ᱠᱟᱹᱢᱤᱭᱟ᱾
ᱚ ᱛᱟᱨᱢᱟᱱᱮ ᱢᱟᱴᱷ ᱠᱚᱫᱚ ᱟᱯᱮ ᱥᱮᱫ ᱫᱚ ᱛᱟᱦᱚᱞᱮ ᱫᱚᱢᱮ ᱢᱟᱨᱟᱝ ᱢᱟᱨᱟᱝ ᱫᱚ ᱵᱟᱹᱪᱩᱜᱼᱟ?
ᱚ ᱢᱟᱨᱟᱝ ᱫᱚ ᱢᱟᱨᱟᱝ ᱜᱮᱭᱟ ᱟᱫᱚ ᱚᱱᱮ ᱵᱟᱨ ᱪᱟᱸᱫᱚ ᱫᱷᱟᱹᱵᱤᱡ ᱜᱟᱱ ᱠᱚ ᱠᱟᱹᱢᱤᱭᱟ ᱛᱚ᱾
ᱚ ᱚᱱᱟᱛᱮ ᱛᱟᱦᱞᱮ ᱱᱤᱛᱚᱜ ᱦᱚᱸ ᱛᱟᱦᱞᱮ ᱨᱚᱦᱚᱭ ᱟᱹᱨᱤ ᱯᱮ ᱮᱛᱚᱦᱚᱵᱟ ᱛᱟᱦᱚᱞᱮ ᱛᱤᱱᱟᱹᱜ ᱫᱤᱱ ᱫᱚᱯᱮ? ᱢᱟᱱᱮ ᱨᱚ ᱦᱚᱭᱟ ᱚᱱᱟ
ᱚ ᱱᱚᱜ ᱱᱚᱝᱠᱟ ᱡᱩᱫᱤ ᱵᱟᱭ ᱫᱟᱜᱟ ᱦᱟᱸᱜ ᱛᱟᱦᱚᱞᱮ ᱫᱚ ᱦᱟᱸᱜ ᱡᱷᱚᱛᱚ ᱢᱟᱴ ᱠᱚᱫᱚ ᱵᱟᱝ ᱠᱚ ᱨᱚᱦᱚᱭ ᱪᱟᱵᱟ ᱜᱚᱫᱟ ᱦᱟᱸᱜ ᱢᱟᱱᱮ ᱡᱟᱦᱟᱸ ᱛᱤᱱᱟᱹᱜ ᱨᱚᱦᱚᱭ ᱜᱚᱱᱳᱜ ᱟ ᱚᱱᱟ ᱠᱚ ᱨᱚᱦᱚᱭᱟ ᱟᱨ ᱵᱟᱠᱤ ᱠᱚᱫᱚ ᱦᱟᱸᱜ ᱯᱩᱲᱤᱭᱟᱹ ᱜᱮ ᱛᱟᱦᱮᱱᱟ᱾
ᱚ ᱚ
ᱟᱨ ᱡᱩᱫᱤ ᱫᱟᱜᱟᱭ ᱛᱟᱦᱚᱞᱮ ᱱᱤᱛᱚᱜ ᱠᱷᱚᱱ ᱫᱚ
ᱟᱫᱚ ᱪᱮᱫ ᱦᱚᱸ ᱜᱮ ᱵᱟᱠᱚ ᱪᱟᱥᱟ ᱟᱯᱮᱥᱮ ᱱᱤᱛᱚᱜ ᱫᱚ?
ᱦᱮᱸ ᱪᱮᱫ ᱞᱮᱠᱟ?
ᱦᱮᱸ ᱟᱨ ᱦᱳᱲᱩ ᱵᱟᱫ ᱠᱟᱛᱮ ᱫᱚ ᱵᱟᱠᱚ ᱪᱟᱥᱟ ᱱᱤᱛᱚᱜ ᱫᱚ ᱢᱮᱱ ᱫᱟᱹᱧ ᱦᱳᱲᱩ ᱵᱟᱫ ᱠᱟᱛᱮ ᱦᱳᱲ ᱵᱟᱫ ᱠᱟᱛᱮ ᱚᱱᱟ ᱪᱟᱥ ᱵᱟᱫ ᱠᱟᱛᱮ ᱮᱴᱟᱜᱫᱚ ᱵᱟᱠᱚ ᱪᱟᱥᱟ ᱱᱤᱛᱚᱜ ᱦᱚᱸ ᱱᱤᱭᱟᱹ
ᱚᱻ ᱱᱤᱛᱚᱜ ᱦᱩᱲᱩ ᱵᱟᱫ ᱠᱟᱛᱮᱫ ᱫᱚ ᱚᱱᱟ ᱵᱟᱲᱜᱮ ᱠᱚᱨᱮ ᱜᱮ ᱡᱟᱦᱟᱸᱱᱟ ᱠᱚᱞᱮ ᱪᱟᱥᱼᱟ ᱢᱟᱱᱮ ᱱᱚᱱᱠᱟ ᱜᱷᱟᱸᱨᱟ ᱠᱚ, ᱡᱷᱤᱸᱜᱟᱹ ᱠᱚ ᱾
ᱢᱟᱱᱮ ᱚᱲᱟᱜ ᱠᱚ ᱡᱚᱢ ᱞᱟᱹᱜᱤᱫ ᱜᱮ ᱥᱮ ᱚᱱᱟ ᱚᱱᱟ ᱦᱚᱸ ᱟᱠᱷᱨᱤᱧ ᱞᱟᱹᱜᱤᱫ ᱾
ᱦᱚ ᱚᱦᱚ ᱚᱲᱟᱜ ᱨᱮ ᱡᱚᱢ ᱞᱟᱹᱜᱤᱫ ᱜᱮ ᱛᱟᱨᱯᱚᱨᱮ ᱡᱟᱦᱟᱭ ᱫᱚ ᱢᱟᱨᱟᱝᱼᱟᱜ ᱦᱚᱸᱠᱚ ᱪᱟᱥ ᱜᱮᱭᱟ ᱢᱟᱨᱟᱝ-ᱢᱟᱨᱟᱝ ᱡᱟᱦᱟᱸ ᱫᱚ ᱟᱠᱷᱨᱤᱧ ᱞᱟᱹᱜᱤᱫ
ᱟᱫᱚ ᱟᱞᱮ ᱫᱚ ᱚᱱᱮ ᱚᱲᱟᱜ ᱨᱮ ᱡᱚᱢ ᱞᱟᱹᱜᱤᱫ ᱜᱮᱞᱮ ᱪᱟᱥᱟ ᱾
ᱚᱦ ᱟᱞᱮᱥᱮᱫ ᱫᱚ ᱥᱚᱵᱽᱡᱤ ᱠᱚᱦᱚᱸ ᱵᱟᱷᱜᱤ ᱠᱚ ᱪᱟᱥᱟ ᱫᱚᱢᱮ ᱡᱟᱦᱟᱸ ᱥᱮᱫ ᱨᱮ ᱜᱷᱩᱴᱩ ᱠᱟᱱᱟ ᱡᱟᱦᱟᱸ ᱥᱮᱫ ᱨᱮ ᱚᱱᱛᱮ ᱨᱮᱫᱚ ᱦᱩᱲᱩ ᱠᱚᱫᱚ ᱵᱟᱠᱚ ᱪᱟᱥᱟ ᱥᱚᱵᱡᱤ ᱠᱚᱜᱮ ᱫᱚᱢᱮ ᱠᱚ ᱪᱟᱥᱟ ᱾
ᱚᱦᱚ
ᱛᱟᱯᱚᱨᱮ ᱚᱱᱠᱟᱱ ᱫᱟᱜ ᱡᱟᱭᱜᱟ ᱨᱮᱫᱚ ᱦᱩᱲᱩ ᱠᱚ ᱪᱟᱥᱟ ᱾
ᱦᱳᱭ ᱟᱫᱚ ᱚᱱᱟ ᱡᱟᱦᱟᱸᱨᱮ ᱢᱟᱱᱮ ᱫᱟᱜ ᱵᱟᱝᱟ ᱛᱚ᱾ ᱚᱸᱰᱮ ᱫᱚ ᱦᱩᱲᱩ ᱦᱚᱸ ᱵᱟᱝ ᱦᱩᱭᱩᱜᱼᱟ ᱛᱚ ᱟᱫᱚ ᱦᱩᱲᱩ ᱡᱟᱭᱜᱟ ᱨᱮ ᱚᱱᱟ ᱥᱚᱵᱡᱤ ᱪᱟᱥᱟᱜ ᱠᱷᱟᱱ᱾ ᱥᱚᱵᱡᱤ ᱪᱟᱥ ᱫᱚ ᱚᱸᱰᱮ ᱫᱚ ᱦᱩᱭ ᱦᱚᱸ ᱦᱩᱭᱩᱜᱼᱟ ᱛᱟᱨᱯᱚᱨᱮ ᱚᱸᱰᱮ ᱠᱷᱚᱱ ᱚᱲᱟᱜ ᱨᱮ ᱡᱚᱢ ᱞᱟᱹᱜᱤᱫ ᱦᱚᱸ ᱦᱩᱭᱩᱜᱼᱟ ᱟᱨ ᱡᱟᱹᱥᱛᱤ ᱪᱟᱥ ᱞᱮᱠᱷᱟᱱ ᱫᱚ ᱚᱱᱟ ᱫᱚ ᱟᱹᱠᱷᱨᱤᱧ ᱦᱚᱸ ᱜᱟᱱᱚᱜᱼᱟ ᱾
ᱦᱩᱸ ᱛᱟᱨᱯᱚᱨᱮ ᱦᱚᱲ ᱡᱟᱦᱟᱸ ᱠᱚ ᱪᱟᱥᱟ ᱚᱱᱟᱜᱮ ᱪᱟᱥ ᱦᱩᱭᱩᱜ ᱟᱥᱮ ᱵᱟᱠᱷᱟᱱ ᱚᱸᱰᱮ ᱦᱚᱲ ᱡᱩᱫᱤ ᱥᱚᱵᱡᱤ ᱨᱚᱦᱚᱭ ᱠᱟᱫᱟ ᱟᱢ ᱡᱩᱫᱤ ᱦᱩᱲᱩᱢ ᱨᱚᱦᱚᱭᱟ ᱚᱱᱠᱟ ᱞᱮᱠᱷᱟᱱ ᱜᱟᱱᱚᱜᱼᱟ ᱟᱫᱚ ᱡᱟᱦᱟᱭ ᱡᱟᱦᱟ ᱨᱮ ᱡᱟᱦᱟᱭ ᱡᱚᱛᱚ ᱦᱚᱲ ᱡᱟᱦᱟᱸ ᱠᱚ ᱪᱟᱥᱟ ᱚᱱᱟᱜᱮ ᱪᱟᱥ ᱦᱩᱭᱩᱜᱟ ᱥᱮ ᱟᱞᱮ ᱫᱚ ᱵᱮ ᱵᱤᱥᱤᱨ ᱵᱷᱟᱜ ᱜᱮ ᱜᱷᱩᱴᱩ ᱡᱟᱭᱜᱟ ᱠᱚᱨᱮ ᱫᱚ ᱦᱳᱲᱳ ᱠᱚ ᱫᱚ ᱵᱟᱠᱚ ᱪᱟᱥᱟ᱾
ᱚ ᱦᱚᱸ᱾